ᱦᱮᱞᱳ
ᱟᱸᱡᱚᱢᱚᱜ ᱠᱟᱱᱟ
ᱦᱮᱞᱳ
ᱦᱩᱸ ᱦᱩᱸ ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ
ᱚ
ᱦᱩᱸ
ᱵᱟᱹᱧ ᱟᱸᱡᱚᱢ ᱫᱟ ᱠᱷᱟᱱ
ᱦᱚᱸᱻ ᱟᱪᱪᱷᱟ ᱴᱷᱤᱠ ᱜᱮᱭᱟ ᱤᱧ ᱥᱟᱛᱟᱢ ᱥᱮᱫ ᱜᱮᱞᱟᱝ ᱦᱮᱡ ᱞᱮᱱ ᱜᱮ ᱠᱟᱹᱴᱤᱡ ᱞᱟᱝ ᱜᱟᱞᱢᱟᱨᱟᱣ ᱞᱮᱜᱮ ᱟᱯᱮ ᱥᱮᱫ ᱟᱯᱮ ᱥᱮᱫ ᱫᱚ ᱱᱟᱜ ᱫᱟᱥ ᱫᱟᱸᱥᱟᱭ ᱵᱚᱸᱜᱟ ᱥᱚᱦᱚᱨᱟᱭ ᱵᱚᱸᱜᱟ ᱪᱮᱫ ᱞᱮᱠᱟ ᱢᱟᱱᱟᱣ ᱠᱚ ᱦᱩᱭᱩᱜ ᱜᱮᱭᱟ?
ᱦᱳᱭ ᱟᱞᱮ ᱥᱮᱫ ᱢᱟ ᱫᱟᱸᱥᱟᱭ ᱥᱚᱦᱚᱨᱟᱭ ᱵᱟᱱᱟᱨ ᱜᱮ ᱟᱹᱰᱤ ᱡᱟᱠ ᱡᱚᱢᱚᱠ ᱜᱮ ᱦᱩᱭᱩᱜ ᱜᱮᱭᱟ ᱢᱮᱱ ᱠᱷᱟᱱ ᱟᱫᱚ ᱫᱟᱸᱥᱟᱭ ᱨᱮᱱᱟᱜ ᱤᱧ ᱞᱟᱹᱭ ᱫᱟ ᱠᱷᱟᱱ ᱟᱫᱚ ᱟᱞᱮ ᱥᱮᱫ ᱫᱚ ᱫᱟᱸᱥᱟᱭ ᱫᱚ ᱠᱷᱟᱱ ᱚᱱᱟ ᱫᱩᱨᱜᱟᱹ ᱯᱩᱡᱟᱹ ᱞᱟᱦᱟ ᱞᱟᱦᱟ ᱦᱩᱭᱩᱜ-ᱟ ᱱᱟᱝ ᱟᱫᱚ ᱵᱮᱞ ᱵᱚᱨᱚᱱ ᱠᱷᱚᱱ ᱯᱮ ᱞᱮᱭᱟᱜ ᱠᱟᱱᱟ ᱠᱚ ᱥᱮ ᱩᱱ ᱠᱷᱚᱱ ᱱᱚᱛᱮ ᱫᱚ ᱦᱩᱭᱩᱜᱼᱟ ᱚᱱᱟ ᱞᱟᱦᱟᱨᱮ ᱱᱚᱝᱠᱟ ᱧᱮᱞ ᱠᱟᱱᱟ ᱯᱨᱟᱭ ᱢᱤᱫ ᱥᱚᱯᱛᱟ ᱵᱟᱨ ᱥᱚᱯᱛᱟ ᱥᱮ ᱢᱤᱫ ᱪᱟᱸᱫᱳ ᱞᱟᱦᱟ ᱠᱷᱚᱱ ᱦᱚᱸ ᱫᱟᱸᱥᱟᱭ ᱡᱮ ᱦᱩᱭᱩᱜᱼᱟ ᱫᱟᱸᱥᱟᱭ ᱮᱱᱮᱡ ᱡᱟᱦᱟᱸ ᱨᱮᱠᱚ ᱥᱟᱸᱜᱷᱟᱨ ᱠᱚ ᱪᱟᱞᱟᱜᱼᱟ ᱚᱱᱟ ᱞᱟᱹᱜᱤᱫ ᱛᱮ ᱢᱟᱱᱮ ᱛᱮᱭᱟᱨᱤ ᱪᱟᱞᱟᱜᱼᱟ ᱢᱮᱱᱫᱚ ᱯᱚᱥᱛᱩ ᱠᱚ ᱦᱟᱛᱟᱣᱟ ᱠᱚ ᱚᱱᱟ ᱠᱚ ᱯᱨᱮᱠᱴᱤᱥᱚᱜᱼᱟ ᱠᱚ ᱚᱱᱠᱟ ᱠᱷᱟᱱ ᱟᱫᱚ ᱟᱯᱮ ᱥᱮᱫ ᱫᱚ ᱚᱠᱟ ᱞᱮᱠᱟ ᱱᱚᱣᱟ ᱠᱚᱫᱚ ᱪᱮᱫ ᱠᱟ ᱯᱨᱚᱥᱛᱩᱛᱟ ᱦᱟᱛᱟᱣᱟ
ᱦᱮᱸ ᱟᱞᱮ ᱥᱮᱫ ᱦᱚᱱᱟᱜ ᱫᱟᱸᱥᱟᱭ ᱵᱚᱸᱜᱟ ᱟᱹᱰᱤ ᱱᱟᱯᱟᱭ ᱟᱹᱛᱳ ᱦᱚᱲ ᱢᱤᱫ ᱡᱩᱢᱤᱫ ᱠᱟᱛᱮᱫ ᱚᱱᱟ ᱱᱟᱯᱟᱭ ᱛᱮ ᱜᱮᱞᱮ ᱠᱚᱨᱟᱣᱟ ᱛᱚ ᱡᱮᱞᱮᱠᱟᱢ ᱞᱟᱹᱭ ᱠᱮᱫᱟ ᱡᱮ ᱱᱚᱣᱟ ᱫᱚ ᱟᱨ ᱡᱟᱦᱟᱸ ᱫᱚ ᱚᱠᱴᱳᱵᱚᱨ ᱡᱟᱦᱟᱸ ᱫᱚ ᱫᱩᱨᱜᱟᱹ ᱯᱩᱡᱟᱹ ᱞᱟᱦᱟᱜᱮ ᱦᱩᱭᱩᱜ ᱜᱮᱭᱟ ᱛᱚ ᱱᱚᱣᱟ ᱫᱟᱸᱥᱟᱭ ᱵᱚᱸᱜᱟ ᱨᱮ ᱪᱮᱫ ᱞᱮᱠᱟ ᱪᱮᱫ ᱠᱚ ᱠᱟᱹᱢᱤ ᱦᱩᱭᱩᱜᱼᱟ ᱱᱚᱝᱠᱟ ᱪᱮᱫ ᱠᱚᱠᱚ ᱮᱱᱮᱡᱟ
ᱢᱮᱱᱠᱷᱟᱱ ᱫᱟᱸᱥᱟᱭ ᱞᱮᱠᱷᱟᱱᱟᱜ ᱫᱚ ᱫᱟᱸᱥᱟᱭ ᱫᱚ ᱱᱚᱝᱠᱟᱱ ᱡᱤᱱᱤᱥ ᱠᱟᱱᱟ ᱚᱱᱟ ᱨᱮᱭᱟᱜ ᱟᱹᱰᱤ ᱠᱟᱹᱦᱤᱱᱤ ᱢᱮᱱᱟᱜ ᱠᱟᱫᱟ ᱠᱷᱟᱱ ᱟᱫᱚ ᱚᱱᱟ ᱛᱟᱭᱚᱢ ᱛᱮᱧ ᱞᱟᱹᱭᱮ ᱫᱟ ᱟᱫᱚ ᱱᱚᱣᱟ ᱡᱮ ᱫᱟᱸᱥᱟᱭ -ᱦᱩᱭᱩᱜ ᱠᱟᱱᱟ ᱱᱚᱶᱟ ᱫᱚ ᱜᱩᱨᱩ ᱠᱚ ᱪᱮᱞᱟ ᱠᱚ ᱟᱛᱮᱫ ᱫᱤᱥᱚᱢ ᱠᱚ ᱫᱟᱬᱟᱱᱟ ᱟᱨ ᱱᱟᱜᱟᱢ ᱨᱮ ᱱᱚᱝᱠᱟ ᱦᱚᱸ ᱵᱟᱲᱟᱭ ᱠᱟᱱᱟ ᱱᱚᱶᱟ ᱫᱚ ᱩᱱᱠᱤᱱ ᱟᱵᱚ ᱨᱮᱱ ᱡᱮ ᱩᱱᱠᱤᱱ ᱠᱩᱲᱤ ᱦᱚᱯᱚᱱ ᱵᱟᱨᱭᱟ ᱠᱤᱱ ᱛᱟᱦᱮᱸ ᱠᱟᱱᱟ ᱟᱹᱰᱤ ᱫᱟᱲᱮᱭᱟᱱ ᱠᱤᱱ ᱛᱟᱦᱮᱸ ᱠᱟᱱᱟ ᱠᱤᱱ ᱦᱮᱸ ᱥᱮ ᱩᱱᱠᱤᱱ ᱯᱟᱸᱡᱟ ᱦᱚᱛᱮᱡ ᱛᱮ ᱩᱱᱠᱤᱱᱟᱜ ᱯᱟᱸᱡᱟ ᱫᱤᱥᱟᱹ ᱛᱮᱜᱮ ᱱᱤᱛ ᱦᱚᱸ ᱩᱱᱠᱤᱱ ᱫᱚᱵᱚᱱ ᱯᱟᱸᱡᱟᱭᱮᱫ ᱠᱟᱱ ᱜᱮᱭᱟ ᱚᱱᱟ ᱞᱟᱥᱟᱲᱦᱮᱫ ᱛᱮᱜᱮ ᱱᱚᱣᱟ ᱫᱟᱸᱟᱭ ᱫᱚᱠᱚ ᱮᱱᱮᱡ ᱠᱟᱱᱟ ᱠᱚ ᱦᱟᱸᱜ ᱟᱫᱚ ᱟᱯᱮ ᱥᱮᱫ ᱫᱚ ᱚᱠᱟ ᱠᱚ ᱦᱟᱸᱜ?
ᱟᱞᱮ ᱥᱮᱫ ᱦᱚᱸᱱᱟᱜ ᱚᱱᱠᱟᱜᱮ ᱟᱞᱮ ᱦᱚᱸᱱᱟᱜ ᱴᱷᱤᱠ ᱚᱱᱠᱟ ᱜᱮ ᱡᱟᱦᱟᱸ ᱫᱚ ᱚᱱᱟ ᱫᱟᱥ ᱵᱩᱸᱜᱟ ᱜᱮ ᱱᱟᱜ ᱟᱨ ᱟᱨ ᱜᱩᱨᱩ ᱪᱮᱞᱟ ᱠᱚ ᱢᱮᱱᱟᱜ ᱠᱚᱣᱟ ᱥᱟᱱᱟᱢ ᱟᱛᱳ ᱨᱮᱱ ᱦᱚᱲ ᱚᱱᱟ ᱚᱱᱟ ᱫᱟᱸᱥᱟᱭ ᱵᱚᱸᱜᱟ ᱦᱤᱞᱳᱜ ᱡᱟᱦᱮᱨ ᱨᱮ ᱦᱮᱡ ᱠᱟᱛᱮᱜ ᱥᱟᱱᱟᱢ ᱟᱛᱳ ᱯᱷᱟᱠᱟ ᱨᱮᱱ ᱵᱚᱸᱜᱟ ᱵᱩᱨᱩ ᱠᱟᱛᱮᱫ ᱩᱱ ᱚᱠᱛᱚ ᱡᱟ ᱜᱩᱨᱩ ᱠᱚ ᱢᱮᱱᱟᱜ ᱠᱚᱣᱟ ᱥᱟᱶᱛᱮ ᱪᱮᱞᱟ ᱠᱚ ᱢᱮᱱᱟᱜ ᱠᱚᱣᱟ ᱥᱟᱱᱟᱢ ᱚᱸᱰᱮ ᱠᱚ ᱦᱚᱦᱚ ᱟᱠᱚᱣᱟ ᱟᱨ ᱥᱟᱶᱛᱮ ᱚᱱᱟ ᱨᱮᱱ ᱡᱮᱢᱚᱱ ᱵᱚᱸᱜᱟ ᱵᱩᱨᱩ ᱠᱚ ᱢᱮᱱᱟᱜ ᱠᱚᱣᱟ ᱵᱷᱩᱣᱟᱹᱝ ᱜᱩᱨᱩ ᱠᱟᱨᱢᱚ ᱵᱩᱨᱩ ᱟᱨᱚ ᱟᱭᱢᱟ ᱱᱚᱝᱠᱟ ᱜᱮ ᱢᱮᱱᱟᱜ ᱟᱠᱟᱫ ᱠᱚᱜᱮᱭᱟ ᱛᱚ ᱟ ᱱᱚᱶᱟ ᱨᱮ ᱪᱮᱫ ᱞᱮᱠᱟ ᱟᱯᱮᱥᱮᱫ ᱮᱱᱮᱡ ᱠᱚᱠᱚ ᱪᱟᱞᱟᱜ ᱜᱮᱭᱟ ᱥᱮ ᱵᱟᱝ ᱟᱨ ᱚᱠᱚᱭ ᱠᱚᱠᱚ ᱮᱱᱮᱡᱟ ᱪᱮᱫ ᱞᱮᱠᱟ?
ᱦᱳᱭ ᱟᱞᱮ ᱥᱮᱫ ᱫᱚ ᱮᱱᱮᱡ ᱢᱟ ᱦᱩᱭᱩᱜ ᱜᱮᱭᱟ ᱟᱨ ᱮᱱᱮᱡ ᱨᱮᱫᱚ ᱠᱷᱟᱱ ᱠᱚᱲᱟ ᱦᱚᱯᱚᱱ ᱠᱚ ᱪᱟᱞᱟᱜ ᱜᱮᱭᱟ ᱠᱚ ᱟᱫᱚ ᱱᱚᱜ ᱚᱭ ᱡᱮ ᱱᱚᱣᱟ ᱮᱱᱮᱡ ᱠᱚ ᱪᱟᱞᱟᱜ ᱟᱠᱚ ᱚᱱᱟ ᱢᱟᱲᱟᱝ ᱨᱮᱫᱚ ᱦᱟᱸᱜ ᱵᱚᱸᱜᱟ ᱵᱩᱨᱩ ᱦᱚᱦᱚ ᱦᱩᱭᱩᱜᱼᱟ ᱤᱱᱟ ᱞᱮᱠᱟᱛᱮ ᱡᱮ ᱦᱤᱞᱳᱜ ᱫᱚ ᱵᱚᱸᱜᱟ ᱵᱩᱨᱩ ᱠᱚ ᱦᱚᱦᱚ ᱠᱟ ᱠᱚᱣᱟ ᱥᱮ ᱦᱤᱞᱳᱜ ᱫᱚ ᱠᱷᱟᱱ ᱩᱱᱠᱩ ᱡᱟᱦᱟᱸ ᱜᱚᱸᱥᱟᱭ ᱠᱚᱣᱟᱜ ᱥᱟᱯᱟᱵ ᱠᱚ ᱡᱚᱛᱚᱱ ᱠᱚ ᱫᱚᱦᱚ ᱠᱟᱜᱼᱟ ᱥᱟᱯᱟᱵ ᱠᱚᱫᱚ ᱡᱮᱢᱚᱱ ᱚᱱᱟ ᱡᱚᱭ ᱠᱚᱨᱛᱟᱞ ᱛᱩᱢᱫᱟᱜ ᱡᱟᱦᱟᱸ ᱚᱱᱟ ᱵᱷᱣᱟᱹᱝ ᱠᱚ ᱛᱟᱦᱮᱱ ᱠᱟᱱᱟ ᱚᱱᱟ ᱠᱚᱜᱮ ᱦᱟᱸᱜ ᱠᱚ ᱨᱮᱲᱤ ᱫᱚᱦᱚ ᱠᱟᱜᱼᱟ ᱠᱚ ᱟᱨ ᱜᱚᱸᱥᱟᱭ ᱠᱚ ᱥᱟᱢᱟᱝ ᱨᱮᱠᱚ ᱥᱩᱯᱨᱩᱫ ᱫᱚᱦᱚ ᱠᱟᱜᱼᱟ ᱠᱚ ᱤᱱᱟᱹ ᱠᱚ ᱫᱚᱦᱚ ᱠᱟᱜ ᱛᱮ ᱩᱱᱠᱩ ᱜᱚᱸᱥᱟᱭ ᱠᱚ ᱦᱚᱟᱦᱟ ᱠᱚᱣᱟ ᱠᱚ ᱦᱮᱡ ᱠᱟᱛᱮ ᱟᱠᱚ ᱚᱱᱟ ᱥᱟᱯᱟᱵ ᱠᱚᱠᱚ ᱧᱮᱞᱟ ᱠᱚ ᱧᱮᱞ ᱵᱟᱲᱟ ᱠᱟᱛᱮᱫ ᱚᱱᱟ ᱴᱷᱤᱠ ᱴᱷᱟᱠ ᱜᱮᱭᱟ ᱥᱮ ᱵᱟᱝ ᱚᱱᱟ ᱠᱚ ᱨᱚᱯᱚᱲ ᱠᱟᱛᱮᱫ ᱛᱟᱯᱚᱨᱮ ᱫᱤᱱ ᱫᱚᱥᱨᱟ ᱦᱤᱞᱳᱜ ᱫᱟᱸᱥᱟᱭ ᱫᱟᱲᱟᱱ ᱠᱚ ᱛᱩᱫ ᱟᱠᱚ ᱟᱨ ᱟᱯᱮ ᱥᱮᱫ ᱫᱚ ᱚᱠᱟ ᱞᱮᱠᱟ ᱦ ᱚᱱᱟ ᱫᱚ
ᱟᱞᱮ ᱥᱮᱫ ᱚᱱᱠᱟᱜᱮ ᱡᱟᱦᱟᱸᱢ ᱞᱟᱹᱭ ᱠᱮᱫ ᱡᱮ ᱜᱩᱨᱩ ᱪᱮᱞᱟ ᱦᱚᱦᱚ ᱡᱟᱣᱨᱟ ᱠᱟᱛᱮᱫ ᱵᱚᱸᱜᱟ ᱵᱩᱨᱩ ᱠᱟᱛᱮᱜ ᱜᱚᱸᱥᱟᱭ ᱠᱚ ᱡᱟᱦᱟᱸ ᱫᱚ ᱩᱱᱠᱩᱣᱟᱜ ᱡᱟᱦᱟᱸ ᱥᱟᱯᱟᱵ ᱠᱚ ᱛᱟᱦᱮᱸ ᱠᱟᱱ ᱛᱟᱠᱚᱣᱟ ᱡᱮᱭ ᱠᱚ ᱱᱚᱝᱠᱟᱜᱮ ᱟᱭᱢᱟ ᱞᱮᱠᱟᱜ ᱜᱮ ᱮ ᱛᱚ ᱚᱱᱟ ᱥᱟᱶ ᱥᱟᱶᱛᱮ ᱡᱟᱦᱟᱸ ᱢᱩᱞ ᱠᱚ ᱥᱮᱨᱮᱧᱟ ᱩᱱ ᱢᱩᱞ ᱥᱮᱨᱮᱧ ᱫᱚ ᱦᱟᱭᱨᱮ ᱦᱟᱭᱨᱮ ᱥᱮᱨᱮᱧ ᱟᱛᱮᱫ ᱮᱦᱚᱵᱟ ᱠᱚ ᱟᱨ ᱚᱱᱟ ᱫᱟᱸᱥᱟᱭ ᱨᱮᱫᱚ ᱮ ᱧᱮᱞᱚᱜᱚᱜᱼᱟ ᱡᱮ ᱵᱮᱥᱤᱨ ᱵᱷᱟᱜᱽ ᱜᱮ ᱠᱚᱲᱟ ᱦᱚᱯᱚᱱ ᱜᱮ ᱱᱟ ᱠᱩᱲᱤ ᱜᱤᱫᱽᱨᱟᱹᱣᱟᱜ ᱰᱨᱮᱥ ᱦᱚᱨᱚᱜ ᱠᱟᱛᱮᱜ ᱥᱟᱡᱟᱣ ᱠᱟᱛᱮᱫ ᱡᱟᱦᱟᱸ ᱫᱚ ᱟᱵᱚ ᱥᱮᱫᱟᱭ ᱨᱮᱱ ᱡᱟᱦᱟᱸᱭ ᱵᱚᱸᱜᱟ ᱵᱩᱨᱩ ᱧᱩᱛᱩᱢ ᱛᱮᱵᱚᱱ ᱛᱩᱫᱩᱜᱼᱟ ᱡᱟᱦᱟᱸᱭ ᱫᱚ ᱟᱭᱱᱚᱢ ᱠᱟᱡᱚᱞ ᱩᱱᱠᱤᱱ ᱯᱤᱡᱟᱹᱜ ᱜᱮ ᱟᱵᱚ ᱵᱚᱱ ᱪᱟᱞᱟᱜᱼᱟ ᱛᱚ ᱟᱯᱮ ᱥᱮᱫ ᱜᱮ ᱛᱤᱱᱟᱹᱜ ᱴᱟ ᱱᱚᱣᱟ ᱪᱮᱫ ᱞᱮᱠᱟ ᱦᱩᱭᱩᱜ ᱠᱟᱱᱟ
ᱦᱳᱭ ᱟᱹᱰᱤ ᱱᱟᱯᱟᱭᱮᱢ ᱞᱟᱹᱭ ᱠᱮᱫᱟ ᱟᱫᱚ ᱥᱤᱠᱷ ᱜᱮᱢ ᱞᱟᱹᱭ ᱠᱮᱫᱟ ᱱᱩᱝᱠᱤᱱ ᱡᱮ ᱠᱩᱲᱤ ᱦᱚᱯᱚᱱᱟᱜᱼ ᱱᱚᱝᱠᱟ ᱡᱚᱞ ᱯᱟᱸᱡᱟ ᱞᱟᱹᱜᱤᱫ ᱛᱮᱜᱮ ᱦᱟᱸᱜ ᱛᱮᱦᱱ ᱫᱬ ᱫᱟᱸᱥᱟᱭ ᱫᱟᱬᱟᱱ ᱱᱚᱛ ᱟᱵᱚᱱ ᱥᱮ ᱦᱮᱸᱥᱮ ᱚ ᱱᱚᱜᱼᱚᱭ ᱡᱮ ᱫᱟᱸᱥᱟᱭ ᱫᱟᱬᱟᱱ ᱵᱚᱱ ᱪᱟᱞᱟᱜ ᱠᱟᱱᱟ ᱱᱚᱣᱟ ᱠᱟᱹᱦᱤᱱᱤ ᱨᱮ ᱠᱟᱹᱴᱤᱡ ᱠᱷᱟᱴᱟᱣ ᱞᱟᱹᱭ ᱞᱟᱹᱜᱤᱫ ᱯᱟᱹᱦᱤᱞ ᱟᱵᱚ ᱩᱱ ᱠᱟᱱ ᱜᱮᱭᱟ ᱵᱟᱨᱭᱟ ᱠᱩᱲᱤ ᱦᱚᱯᱚᱱ ᱠᱟᱱ ᱛᱟᱦᱮᱸᱠᱟ ᱚᱱᱟ ᱯᱚᱨᱮ ᱩᱱᱠᱤᱱ ᱫᱚ ᱢᱤᱫ ᱥᱚᱢᱚᱭ ᱫᱚᱤᱱ ᱛᱟᱯᱟᱢ ᱞᱟᱹᱲᱦᱟᱹᱭ ᱨᱮ ᱫᱟᱲᱮ ᱠᱟᱜ ᱛᱟᱵᱚᱱᱟ ᱢᱮᱱ ᱫᱚ ᱟᱨ ᱵᱟᱭᱨᱤ ᱠᱚ ᱵᱟᱨᱮ ᱛᱮ ᱫᱚᱢᱮ ᱠᱤᱱ ᱫᱟᱲᱮ ᱠᱚᱜᱼᱟ ᱩᱱᱨᱮ ᱵᱟᱭᱨᱤ ᱫᱚᱠᱚ ᱢᱚᱱᱮ ᱠᱮᱫᱟ ᱛᱟᱦᱚᱞᱮ ᱱᱩᱠᱤᱱ ᱡᱟᱦᱟᱸ ᱫᱟᱲᱮ ᱠᱤᱱ ᱧᱟᱢ ᱠᱟᱫᱟ ᱵᱚᱸᱜᱟ ᱫᱟᱲᱮ ᱱᱚᱣᱟ ᱧᱟᱢ ᱞᱟᱹᱜᱤᱫ ᱠᱷᱟᱱ ᱫᱚ ᱱᱩᱠᱤᱱ ᱜᱮ ᱠᱩᱢᱲᱟᱹ ᱦᱩᱭᱩᱜᱼᱟ᱾ ᱩᱱᱨᱮ ᱩᱱᱠᱤᱱ ᱠᱟᱹᱢ ᱠᱮᱫ ᱠᱤᱱᱟ ᱠᱚ᱾ ᱥᱮ ᱩᱱ ᱨᱮᱱᱠᱤᱱ ᱠᱚᱢ ᱨᱮᱜᱮ ᱟᱡ ᱮᱱ ᱫᱚᱠᱤᱱ ᱵᱟᱹᱠᱤᱱ ᱧᱟᱢ ᱞᱮᱱ ᱫᱚ ᱚᱱᱟ ᱯᱟᱸᱡᱟ ᱜᱮ ᱱᱤᱛ ᱫᱷᱚᱱ ᱯᱟᱸᱡᱟᱭᱮᱫ ᱠᱟᱱ ᱜᱮᱭᱟ ᱱᱤᱛ ᱦᱚᱸ ᱫᱟᱸᱥᱟᱭ ᱵᱚᱱ ᱫᱟᱬᱟᱱ ᱠᱟᱱ ᱜᱮᱭᱟ ᱱᱤᱛ ᱦᱚᱸ ᱚᱱᱟ ᱨᱮᱭᱟᱜ ᱞᱮᱠ ᱨᱮᱫᱚ ᱢᱮᱱᱟᱜ ᱜᱮᱭᱟ ᱦᱟᱸ ᱚᱱᱠᱟ ᱦᱩᱭᱩᱜ ᱠᱟᱱᱟ ᱱᱟ ᱟᱨ ᱚᱱᱠᱟ ᱠᱟ ᱠᱟᱛᱮᱫ ᱜᱮ ᱜᱚᱴᱟ ᱟᱛᱳ ᱛᱮᱵᱚᱱ ᱥᱟᱸᱜᱷᱟᱨ ᱟᱵᱚᱱ ᱜᱚᱴᱟ ᱯᱟᱲᱟ ᱜᱮ ᱦᱮᱸ ᱥᱮ ᱟᱞᱮ ᱥᱮᱫ ᱫᱚ ᱦᱟᱸᱜ ᱱᱚᱝᱠᱟ ᱜᱮ ᱟᱯᱮ ᱥᱮᱫ ᱫᱚ
ᱮᱠᱫᱚᱢ ᱟᱹᱰᱤ ᱱᱟᱯᱟᱭ ᱟᱹᱰᱤ ᱪᱮᱦᱨᱟ ᱡᱮ ᱡᱟᱦᱟᱸ ᱞᱮᱠᱟ ᱱᱩᱠᱤᱱ ᱵᱚᱸᱜᱟ ᱵᱩᱨᱩ ᱟᱭᱱᱚᱢ ᱠᱟᱡᱚᱞ ᱟᱸ ᱪᱮᱛᱟᱱ ᱟᱹᱰᱤ ᱫᱟᱲᱮ ᱛᱟᱦᱮᱸ ᱠᱟᱱ ᱛᱟᱹᱠᱤᱱᱟ ᱚᱱᱟ ᱥᱟᱶ-ᱥᱟᱶᱛᱮ ᱠᱤᱱ ᱟᱸᱜᱮᱱᱟ ᱟᱠᱟᱱ ᱥᱮ ᱠᱤᱱ ᱠᱩᱢᱲᱣᱟ ᱠᱟᱱ ᱛᱮ ᱩᱱᱠᱤᱱ ᱯᱟᱸᱡᱟ ᱞᱟᱹᱜᱤᱫ ᱜᱮ ᱡᱟᱦᱟᱸ ᱫᱟᱸᱥᱟᱭ ᱫᱟᱬᱟᱱ ᱫᱚ ᱢᱮᱱ ᱜᱟᱱᱚᱜᱼᱟ᱾ ᱛᱚ ᱚᱱᱟ ᱥᱟᱶ-ᱥᱟᱶᱛᱮ ᱟᱨ ᱢᱤᱫᱴᱮᱱ ᱟᱹᱰᱤ ᱠᱟᱛᱷᱟ ᱦᱤᱡᱩᱜ ᱠᱟᱱᱟ ᱩᱸᱜ ᱡᱮ ᱩᱱ ᱚᱠᱛᱚ ᱨᱮᱜᱮ ᱟᱨᱦᱚ ᱢᱤᱫᱴᱮᱱ ᱡᱟᱦᱟᱸᱭ ᱫᱚ ᱢᱮᱱ ᱜᱟᱱᱚᱜᱼᱟ ᱡᱮ ᱦᱩᱫᱩᱨ ᱫᱩᱨᱜᱟ ᱦᱩᱫᱩᱨ ᱫᱩᱨᱜᱟ ᱵᱟᱨᱮ ᱛᱮ ᱜᱚᱝᱠᱮ ᱡᱟᱸᱱᱟᱜ ᱵᱤᱱ ᱵᱟᱲᱟᱭᱟ?
ᱦᱳᱭ ᱦᱩᱫᱩᱨ ᱫᱩᱨᱜᱟᱹ ᱩᱱᱤ ᱦᱚᱸ ᱟᱰᱤ ᱧᱩᱛᱩᱢᱟᱱᱟᱭ ᱚᱱᱟ ᱦᱚᱸ ᱱᱚᱝᱠᱟ ᱠᱚ ᱞᱟᱹᱭ ᱫᱟ ᱠᱚ ᱩᱱᱤ ᱫᱚ ᱠᱷᱟᱱ ᱵᱟᱹᱲᱤᱡ ᱵᱤᱨᱩᱫᱽ ᱨᱮᱜᱮ ᱩᱱᱤ ᱦᱚᱭ ᱞᱟᱹᱲᱦᱟᱹᱭ ᱞᱮᱫ ᱛᱟᱸᱦᱮᱱᱟᱭ᱾ ᱥᱮ ᱩᱱᱤ ᱫᱚ ᱟᱫᱚ ᱚᱠᱚᱭ ᱦᱚᱸ ᱵᱟᱠᱚ ᱦᱟᱨᱟ ᱫᱟᱲᱮᱭᱟᱭ ᱠᱟᱱ ᱛᱟᱦᱮᱸᱫᱼᱟ, ᱥᱮ ᱩᱱ ᱡᱚᱠᱷᱚᱡ ᱴᱤᱠᱟᱹ ᱠᱮᱫᱟ ᱩᱱᱤ ᱫᱚ ᱯᱞᱮᱱᱤᱝ ᱟᱛᱮᱫ ᱚᱱᱟ ᱦᱩᱫᱩᱢ ᱫᱩᱲᱜᱟᱹ ᱦᱟᱨᱟᱣ ᱨᱮᱱᱟᱜ ᱠᱚ ᱪᱮᱥᱴᱟ ᱠᱮᱫᱟ ᱟᱨ ᱚᱱᱠᱟ ᱠᱟᱛᱮᱫ ᱜᱮ ᱩᱱᱤ ᱠᱚ ᱦᱟᱨᱟ ᱞᱮᱫᱮᱭᱟ ᱵᱟᱝᱢᱟ᱾ ᱥᱮ ᱚᱱᱟ ᱨᱮᱱᱟᱜ ᱜᱮ ᱠᱷᱟᱱ ᱱᱤᱛᱚ ᱢᱮᱱᱟᱜ ᱟᱠᱟᱫᱟ ᱡᱟᱦᱟᱸ ᱫᱚ ᱠᱚ ᱧᱩᱛᱩᱢ ᱠᱟᱣᱫᱟᱠᱚ ᱫᱩᱨᱜᱟᱹ ᱯᱩᱡᱟᱹ ᱠᱚ ᱦᱟᱸᱜ᱾ ᱟᱫᱚ ᱚᱱᱟ ᱨᱮᱭᱟᱜ ᱨᱮᱭᱟᱡᱽ ᱞᱮᱠᱟ ᱛᱮᱜᱮ ᱱᱤᱛ ᱦᱚᱸ ᱟᱵᱚ ᱫᱚ ᱦᱩᱫᱩᱫ ᱫᱩᱨᱜᱟᱹ ᱵᱚᱱ ᱞᱟᱹᱭᱮᱫ ᱠᱟᱱᱟ᱾ᱟᱵᱚᱤᱡ ᱡᱛᱤ ᱩᱱᱤᱩᱭ ᱫᱚ ᱢᱤᱫᱴᱮᱱ ᱟᱹᱰᱤ ᱢᱟᱨᱟᱝ ᱜᱩᱱᱚᱢᱟᱱ ᱫᱟᱲᱮ ᱛᱟᱦᱮᱸ ᱠᱟᱱ ᱛᱟᱵᱚᱱᱟᱭ ᱵᱚᱸᱜᱟ ᱫᱟᱲᱮ ᱛᱟᱦᱮᱸ ᱠᱟᱱᱟ ᱩᱱᱤ ᱴᱷᱮᱱ᱾ ᱚᱱᱠᱟ ᱠᱷᱟᱱ ᱤᱱᱟᱹ ᱞᱮᱠᱟ ᱛᱮᱜᱮ
ᱮᱠᱫᱚᱢ ᱟᱹᱰᱤ ᱥᱟᱹᱨᱤ ᱠᱟᱛᱷᱟ ᱡᱮᱞᱮᱠᱟ ᱵᱤᱱ ᱛᱟᱦᱮᱸ ᱠᱟᱱᱟ ᱦᱩᱫᱟ. ᱡᱮᱞᱮᱠᱟ ᱵᱤᱱ ᱢᱮᱱ ᱠᱮᱫ ᱡᱮ ᱦᱩᱫᱽᱫᱩᱲ ᱫᱩᱨᱜᱟ ᱫᱚ ᱩᱱ ᱚᱠᱛᱚ ᱨᱮ ᱟᱹᱰᱤ ᱫᱟᱲᱮᱭᱟᱱ ᱥᱮ ᱜᱩᱱ ᱵᱤᱫᱽᱫᱟᱹᱣᱟᱱ ᱦᱚᱲ ᱜᱮ ᱛᱟᱦᱮᱸ ᱠᱟᱱᱟᱭ᱾ ᱛᱚ ᱟᱸ ᱱᱤᱛ ᱚᱠᱛᱚ ᱨᱮ ᱡᱟᱦᱟᱸ ᱞᱮᱠᱟ ᱧᱮᱞᱚᱜᱚᱜ ᱠᱟᱱᱟ ᱥᱟᱱᱛᱟᱲ ᱥᱟᱶᱛᱟᱨᱮ ᱫᱟᱸᱥᱟᱭ ᱮᱱᱮᱡ ᱮᱸᱜ ᱚᱱᱠᱟ ᱵᱟᱝᱠᱚ ᱥᱮᱱᱚᱜ ᱠᱟᱱᱟ ᱡᱮ ᱛᱟᱦᱚᱞᱮ ᱚᱱᱟ ᱨᱮᱱᱟᱜ ᱛᱤᱱᱟᱹᱜ ᱴᱟ ᱪᱮᱫ ᱞᱮᱠᱟ ᱤᱯᱷᱮᱠᱴ ᱯᱟᱲᱟᱜ ᱠᱟᱱᱟ?
ᱦᱳᱭ ᱱᱟᱦᱟᱜ ᱢᱟ ᱧᱮᱞᱚᱜ ᱠᱟᱱᱟ ᱟᱹᱛᱩ ᱟᱹᱛᱩ ᱦᱚᱲ ᱥᱟᱭ ᱮᱱᱮᱡ ᱠᱟᱱᱤᱧ ᱠᱚ ᱛᱟᱨᱮ ᱢᱚᱫᱽᱫᱷᱮ ᱢᱤᱫ ᱵᱟᱨ ᱡᱟᱭᱜᱟ ᱠᱚᱨᱮ ᱫᱚ ᱦᱟᱹᱯᱤᱫᱚᱜ ᱠᱟᱱᱟ ᱚᱱᱟ ᱱᱚᱝᱠᱟᱜ ᱠᱟᱱᱟ ᱡᱟᱦᱟᱸᱭ ᱟᱵᱚᱨᱮᱱ ᱦᱟᱯᱲᱟᱢ ᱠᱚ, ᱥᱮ ᱦᱟᱲᱟᱢ ᱠᱚ ᱢᱮᱱᱟᱜ ᱠᱚᱛᱟ ᱵᱚᱱᱟ ᱩᱱᱠᱩ ᱠᱚᱣᱟᱜ ᱫᱨᱟᱭᱵᱷᱟᱨ ᱛᱟᱦᱮᱱᱟ ᱩᱱᱠᱩ ᱠᱚᱣᱟᱜ ᱟᱸᱡᱤᱵᱷᱟᱨ ᱛᱟᱦᱮᱱᱟ᱾ ᱡᱮ ᱦᱟᱯᱮᱱ ᱫᱤᱱ ᱟᱹᱜᱩᱣᱟᱹᱱ ᱡᱟᱦᱟᱸ ᱡᱩᱣᱟᱹᱱ ᱢᱮᱱᱟᱜ ᱠᱚᱣᱟ ᱱᱩᱝᱠᱩ ᱠᱚ ᱡᱟᱛᱮ ᱚᱱᱟ ᱠᱚᱠᱚ ᱪᱚᱨᱪᱟ ᱟ ᱢᱟᱠᱚ ᱚᱱᱟ ᱡᱟᱦᱟᱸ ᱫᱟᱸᱥᱟᱭ ᱫᱟᱲᱟᱱ ᱢᱮᱱᱟᱜ ᱟᱠᱟᱫᱟ ᱚᱱᱟ ᱠᱚᱠᱚ ᱩᱭᱦᱟᱹᱨ ᱫᱚᱦᱚ ᱞᱟᱹᱜᱤᱫ ᱛᱮ ᱩᱱᱠᱩ ᱢᱤᱫ ᱢᱤᱫ ᱥᱮᱨᱢᱟ ᱦᱳᱠ ᱵᱟᱨ ᱥᱮᱨᱢᱟ ᱦᱳᱠ ᱚᱱᱠᱟ ᱠᱟᱹᱴᱤᱡ ᱪᱷᱟᱲᱟ ᱪᱷᱟᱲᱟ ᱠᱟᱛᱮ ᱨᱮᱦᱚᱸ ᱦᱳᱠ ᱱᱚᱣᱟ ᱫᱟᱸᱥᱟᱭ ᱫᱟᱬᱟᱱ ᱛᱮᱠᱚ ᱪᱟᱞᱟᱣ ᱤᱫᱤᱭᱟ ᱚᱱᱟᱠᱚ ᱥᱮ ᱩᱱᱠᱩ ᱠᱚ ᱟᱹᱨᱩ ᱨᱩᱣᱟᱹᱲ ᱫᱟᱲᱮᱭᱟᱜ ᱢᱟ ᱚᱱᱟ ᱞᱮᱠᱟᱛᱮ ᱠᱟ ᱠᱟᱛᱮ ᱠᱚ ᱩᱭᱦᱟᱹᱨ ᱫᱚᱦᱚᱭ ᱢᱟᱠᱚ ᱩᱱᱠᱩ ᱴᱷᱮᱱ ᱱᱮᱦᱚᱨ ᱛᱟᱦᱮᱱᱟ
ᱮᱠᱫᱚᱢ ᱮᱠᱫᱚᱢ ᱮᱠᱟᱞ ᱡᱟᱦᱟ ᱞᱮᱠᱟ ᱞᱟᱹᱭ ᱠᱮᱫᱟᱢ ᱡᱮ ᱟᱵᱚᱨᱮᱱ ᱟᱻ ᱟᱹᱜᱩᱣᱟᱹᱱ ᱠᱚ ᱥᱮ ᱦᱤᱡᱩᱜ ᱠᱟᱱ ᱯᱤᱲᱦᱤ ᱠᱚ ᱩᱱᱠᱩ ᱠᱚ ᱛᱟᱞᱟᱨᱮ ᱱᱚᱣᱟ ᱦᱚᱸ ᱱᱟᱜ-ᱟᱭ ᱪᱟᱨᱪᱟ ᱥᱮ ᱩᱱᱠᱩ ᱠᱚᱴᱷᱮᱱ ᱦᱚᱸ ᱯᱟᱥᱱᱟᱣ ᱟᱹᱰᱤ ᱡᱚᱨᱩᱨᱤ ᱞᱟᱹᱠᱛᱤ ᱠᱟᱱ ᱜᱮᱭᱟ᱾ ᱪᱮᱫᱟᱜ ᱥᱮ ᱱᱚᱣᱟ ᱟᱵᱚᱱᱟᱜ ᱥᱟᱶᱛᱟᱲ ᱥᱟᱶᱛᱟ ᱨᱮ ᱱᱚᱣᱟ ᱟᱹᱰᱤ ᱢᱟᱨᱟᱝ ᱢᱤᱫᱴᱮᱱ ᱮᱸᱱ ᱵᱟᱧᱪᱟᱣ ᱫᱚᱦᱚ ᱞᱟᱹᱠᱛᱤ ᱠᱟᱱ ᱛᱟᱵᱚᱱᱟ ᱢᱮᱱᱛᱮ᱾ ᱛᱚ ᱱᱤᱛᱚᱜ ᱟᱨᱦᱚᱸ ᱧᱮᱞᱚᱜ ᱧᱮᱞᱚ ᱜᱚᱜ ᱠᱟᱱᱟ ᱡᱮ ᱥᱚᱦᱚᱨᱟᱭ ᱨᱮᱫᱚ ᱪᱮᱫ ᱞᱮᱠᱟ ᱟᱯᱮ ᱥᱮᱫ ᱛᱤᱱᱟᱹᱜᱴᱟ ᱪᱮᱫ ᱠᱚ ᱢᱟᱱᱟᱣᱟ ᱮᱠᱫᱚᱢ ᱠᱷᱟᱴᱚ ᱛᱮ
ᱦᱳᱭ ᱟᱞᱮ ᱥᱮᱫ ᱫᱚ ᱥᱚᱦᱨᱟᱭ ᱫᱚ ᱟᱰᱤ ᱱᱟᱯᱟᱭ ᱜᱮᱠᱚ ᱢᱟᱱᱟᱣ ᱟᱠᱚ ᱮᱱᱠᱷᱟᱱ ᱠᱟᱛᱷᱟ ᱨᱮᱠᱚ ᱞᱟᱹᱭᱟ ᱥᱚᱦᱨᱟᱭ ᱫᱚ ᱢᱚᱬᱮ ᱫᱤᱱ ᱫᱷᱚᱨᱮ ᱠᱚ ᱢᱟᱱᱟᱣᱟ ᱠᱚ ᱮᱱᱠᱷᱟᱱ ᱱᱟᱦᱟᱜ ᱫᱚ ᱯᱮᱲᱟ ᱢᱟᱦᱟ ᱛᱮᱦᱚᱸ ᱠᱚ ᱢᱟᱱᱟᱣᱮᱫ ᱜᱮᱭᱟ ᱦᱮ ᱥᱮ ᱚᱱᱟ ᱯᱳᱭᱞᱳ ᱢᱟᱦᱟ ᱫᱚ ᱦᱚᱞᱚᱝᱠᱚ ᱦᱩᱲᱩᱝᱼᱟ ᱦᱮᱸᱥᱮ ᱟᱨ ᱚᱱᱟ ᱨᱮᱭᱟᱜ ᱱᱤᱛ ᱡᱟᱦᱟᱸ ᱠᱚ ᱞᱟᱹᱭᱟᱜ ᱠᱟᱱᱟ ᱠᱚ ᱟᱢᱵᱟᱵᱟᱹᱥᱭᱟᱹ ᱧᱤᱸᱫᱟᱹ ᱦᱮᱸ ᱥᱮ ᱚᱱᱟ ᱦᱤᱞᱳᱜ ᱫᱚ ᱡᱟᱜᱟᱱ ᱱᱟ ᱦᱩᱭᱩᱜᱼᱟ ᱟᱨ ᱡᱮᱦᱤᱞᱳᱜ ᱠᱷᱩᱱᱴᱟᱹᱣ ᱦᱩᱭᱩᱜᱼᱟ ᱥᱮ ᱦᱤᱞᱳᱜ ᱫᱚ ᱜᱚᱴᱟ ᱟᱛᱳ ᱯᱟᱲᱟ ᱨᱮᱱ ᱩᱱᱠᱩ ᱰᱟᱝᱨᱟ ᱠᱚ ᱟᱹᱜᱩ ᱠᱚᱣᱟ ᱠᱚ ᱠᱟᱰᱟ ᱠᱚᱠᱚ ᱟᱹᱜᱩ ᱠᱚᱣᱟ ᱠᱚ ᱠᱟᱰᱟ ᱠᱚ ᱟᱹᱜᱩ ᱠᱚᱣᱟ ᱠᱚ ᱠᱚ ᱨᱚᱯᱚᱜ ᱟᱠᱚ ᱥᱮ ᱫᱤᱱᱠᱩ ᱫᱟᱨᱟᱭᱛᱮ ᱤᱱᱟᱹ ᱦᱤᱞᱳᱜ ᱫᱚ ᱦᱟᱜ ᱨᱟᱹᱥᱠᱟᱹ ᱡᱚᱝᱟ ᱠᱚ ᱟᱨ ᱟᱯᱮ ᱥᱮᱫ ᱫᱚ ᱚᱠᱟ ᱞᱮᱠᱟ ᱱᱚᱣᱟ ᱫᱚ ᱦᱟᱸᱜ
ᱟᱞᱮ ᱥᱮᱫ ᱦᱚᱸ ᱴᱷᱤᱠ ᱚᱱᱠᱟ ᱞᱮᱠᱟᱜᱮ ᱥᱮ ᱚᱱᱠᱟᱜᱮ ᱡᱮ ᱥᱚᱦᱨᱟᱭ ᱫᱚ ᱥᱚᱦᱨᱟᱭ ᱵᱚᱸᱜᱟ ᱦᱩᱭᱩᱜᱳᱼᱟ ᱦᱮᱸ ᱛᱚ ᱚᱱᱠᱟᱜᱮ ᱡᱟᱦᱟᱸ ᱫᱚ ᱥᱚᱦᱚᱨᱟᱭ ᱵᱚᱸᱜᱟᱨᱮ ᱡᱮᱢᱚᱱ ᱟ ᱱᱚᱣᱟ ᱫᱚ ᱮ ᱴᱷᱤᱠ ᱚᱱᱠᱟ ᱜᱮ ᱡᱮ ᱮᱸ ᱰᱟᱝᱨᱤ ᱠᱚᱣᱟᱜ ᱢᱤᱫᱴᱮᱱ ᱟᱹᱰᱤ ᱢᱟᱹᱱ ᱟᱱ ᱫᱤᱱ ᱠᱟᱱ ᱞᱮᱠᱟ ᱢᱚᱱᱮᱫ ᱠᱟᱱᱟ ᱟᱨ ᱱᱚᱣᱟ ᱫᱚ ᱢᱚᱬᱮ ᱫᱤᱱ ᱫᱷᱚᱨᱮ ᱜᱮ ᱦᱩᱭᱩᱜᱼᱟ ᱟᱨᱚ ᱢᱤᱫ ᱠᱟᱛᱷᱟ ᱛᱮ ᱞᱟᱹᱭ ᱞᱮᱠᱟ ᱱᱚᱣᱟ ᱫᱚ ᱦᱟᱹᱛᱤ ᱞᱮᱠᱷᱟᱱ ᱥᱚᱨᱦᱟᱭ ᱠᱚ ᱢᱮᱱᱼᱟ ᱡᱮᱞᱮᱠᱟ ᱰᱟᱝᱨᱤ ᱠᱷᱩᱱᱴᱟᱹᱣ ᱦᱩᱭᱩᱜᱼᱟ ᱚᱱᱟᱫᱚ ᱰᱟᱹᱟᱝᱨᱤ ᱩᱱ ᱦᱤᱞᱳᱜ ᱫᱚ ᱚ ᱢᱟᱱᱮ ᱟᱛᱳ ᱡᱟᱠᱟᱛ ᱨᱮᱱ ᱥᱮ ᱛᱚ ᱢᱚᱬᱮ ᱦᱚᱲ ᱥᱟᱶᱛᱮ ᱥᱟᱱᱟᱢ ᱟᱹᱛᱩ ᱦᱚᱲ ᱚᱱᱟ ᱥᱚᱦᱨᱟᱭ ᱨᱮ ᱟᱹᱰᱤ ᱡᱟᱠ ᱡᱚᱢᱚᱠ ᱟᱛᱮᱫ ᱚᱱᱟ ᱨᱮᱱᱟᱜ ᱨᱟᱹᱥᱠᱟᱹ ᱫᱚ ᱦᱟᱯᱟᱴᱤᱧ ᱡᱚᱝᱟ
ᱦᱳᱭ ᱟᱞᱮ ᱥᱮᱫ ᱦᱚᱸ ᱚᱱᱠᱟᱜ ᱜᱮ ᱨᱟᱹᱥᱠᱟᱹ ᱫᱚᱠᱚ ᱦᱟᱹᱴᱤᱧ ᱡᱚᱱᱟᱜ ᱟᱠᱚ ᱟᱫᱚ ᱠᱟᱛᱷᱟ ᱨᱮᱠᱚ ᱞᱟᱹᱭᱟᱠᱚ ᱥᱮ ᱦᱤᱞᱳᱜ ᱫᱚ ᱢᱟᱹᱱᱢᱤ ᱠᱚ ᱟᱵᱚᱮᱱ ᱰᱟᱝᱨᱟ ᱵᱤᱛᱠᱤᱞ ᱠᱚ ᱢᱤᱫ ᱥᱛᱟᱣ ᱛᱮ ᱨᱟᱹᱥᱠᱟᱹ ᱡᱚᱱᱚᱜ ᱟᱵᱚᱱ ᱥᱮ ᱩᱱᱠᱩ ᱡᱟᱦᱟᱸ ᱟᱵᱚ ᱩᱱᱫᱤᱱ ᱠᱚ ᱠᱷᱟᱴᱟᱣ ᱠᱮᱫ ᱫᱚ ᱟᱵᱚ ᱥᱟᱣ ᱠᱷᱟᱴᱟᱣ ᱮᱱ ᱫᱚᱠᱚ ᱩᱱᱠᱩ ᱦᱚᱸᱵᱚᱱ ᱥᱟᱨᱦᱟᱣ ᱠᱚᱣᱟᱵᱩᱱ ᱩᱱᱠᱩ ᱦᱚᱵᱚᱱ ᱡᱚᱢ ᱦᱟᱯᱟᱴᱤᱝᱼᱟ ᱩᱱᱠᱩ ᱟᱛᱮᱜ ᱥᱮ ᱟᱵᱚᱨᱮᱱ ᱫᱮᱣ ᱵᱷᱟᱹᱜᱟᱹᱱ ᱠᱚ ᱡᱟᱣ ᱵᱚᱱ ᱱᱮᱣᱛᱟ ᱡᱮᱱᱚ ᱩᱱᱠᱩ ᱨᱟᱹᱥᱠᱟᱹᱭᱟᱵᱚᱱ ᱢᱤᱫ ᱴᱷᱮᱱ ᱦᱮᱸᱥᱮ ᱚᱱᱟ ᱞᱮᱠᱟᱛᱮ ᱡᱚᱛᱼᱼ ᱚᱻ ᱥᱟᱨᱟᱣ ᱠᱷᱟᱹᱛᱤᱨ ᱛᱮ ᱚᱱᱟ ᱡᱟᱦᱟᱸ ᱪᱟᱸᱫᱳ ᱫᱚᱠᱚ ᱞᱟᱹᱭᱟᱜ ᱠᱟᱱᱟ ᱠᱚ ᱥᱟᱨᱦᱟᱣ ᱥᱮ ᱥᱚᱦᱨᱟᱭ ᱦᱚᱸᱠᱚ ᱞᱟᱹᱭᱟᱜ ᱜᱮᱭᱟ ᱱᱚᱝᱠᱟ ᱢᱮᱱᱛᱮ ᱵᱟᱲᱟᱭ ᱠᱟᱱᱟ ᱦᱟᱸᱜ
ᱮᱠᱫᱚᱢ ᱮᱠᱫᱚᱢ ᱮᱠᱫᱚᱢ ᱮᱠᱟᱞ ᱥᱟᱨᱦᱟᱣ ᱠᱷᱚᱱᱜᱮ ᱱᱚᱣᱟ ᱥᱚᱨᱦᱨᱟᱭ ᱫᱚ ᱦᱮᱡ ᱠᱟᱱ ᱛᱟᱵᱚᱱᱟ ᱴᱷᱤᱠ ᱜᱮ ᱯᱟᱞᱮᱱ ᱚᱠᱛᱚ ᱥᱮᱴᱮᱨ ᱟᱠᱟᱱᱟ ᱚᱠᱛᱚ ᱦᱩᱭ ᱟᱠᱟᱱᱟ ᱦᱮᱸ ᱢᱟ ᱛᱚᱵᱮ
ᱦᱩ